ᱠᱮᱭᱟ
ᱦᱳᱭ ᱜᱚᱢᱠᱮ ᱡᱚᱦᱟᱨ ᱡᱚᱦᱟᱨ᱾
ᱦᱳᱭ ᱜᱚᱝᱠᱮ ᱟᱫᱚ ᱯᱳᱭᱞᱳ ᱨᱮᱜᱮ ᱱᱟᱦᱟᱜ ᱤᱧ ᱞᱟᱹᱭᱟ ᱨᱚᱲ ᱠᱚ ᱴᱷᱤᱠ ᱴᱷᱟᱠ ᱟᱸᱡᱚᱢᱚᱜ ᱠᱟᱱᱟ?
ᱦᱳᱭ ᱜᱚᱝᱠᱮ᱾ ᱟᱹᱞᱤᱧᱟᱜ ᱜᱚᱢᱠᱮ ᱪᱮᱫ ᱞᱮᱠᱟ ᱟᱸᱡᱚᱢᱚᱜ ᱠᱟᱱᱟ?
ᱦᱳᱭ ᱜᱚᱝᱚ ᱨᱚᱲ ᱠᱚ ᱟᱹᱰᱤ ᱴᱷᱤᱠ ᱴᱷᱟᱠ ᱜᱮ ᱟᱸᱡᱚᱢᱚᱜ ᱠᱟᱱᱟ ᱟᱫᱚ ᱜᱚᱝᱠᱮ ᱱᱚᱣᱟ ᱛᱟᱨᱟᱥᱤᱧ ᱵᱮᱲᱟᱨᱮ ᱪᱮᱫ ᱠᱚ ᱪᱤᱠᱟ ᱵᱟᱲᱟ ᱦᱩᱭᱩᱜ ᱠᱟᱱᱟ?
ᱜᱚᱢᱠᱮ ᱱᱤᱭᱟᱹ ᱛᱟᱨᱟᱥᱤᱧ ᱢᱮᱱ ᱞᱮᱠᱷᱟᱱ ᱫᱚ ᱜᱚᱢᱠᱮ ᱮᱸ ᱢᱮᱱᱫᱚ ᱮᱸ ᱥᱮᱨᱢᱟ ᱨᱮᱢᱟ ᱜᱚᱢᱠᱮ ᱱᱤᱛᱚᱜ ᱫᱚᱭ ᱨᱤᱢᱤᱞ ᱮᱥᱮᱫ ᱟᱠᱟᱫ ᱫᱚ ᱢᱟᱱᱮ ᱨᱤᱢᱤᱞ ᱮᱥᱮᱫ ᱠᱟᱫᱮᱭᱟ ᱛᱚ ᱵᱮᱲᱟ ᱫᱚ᱾
ᱟᱪᱪᱷᱟ
ᱟᱫᱚ ᱜᱚᱢᱠᱮ ᱱᱟᱜ ᱢᱮᱱᱫᱚ ᱦᱮᱸ ᱵᱮᱲᱟ ᱟᱣᱞᱟ ᱥᱮ ᱵᱮᱲᱟ ᱛᱟᱨᱟᱥ ᱫᱚ ᱜᱚᱝᱠᱮᱱᱟᱜ ᱢᱮᱱᱫᱚ ᱟᱞᱮ ᱫᱷᱟᱹᱨᱛᱤ ᱫᱷᱟᱹᱨᱛᱤ ᱢᱟᱹᱪᱟᱫ ᱨᱮᱫᱚ ᱱᱟᱜ ᱜᱚᱢᱠᱮ ᱵᱟᱭ ᱦᱤᱡᱩᱜ ᱠᱟᱱᱟ᱾ ᱟᱫᱚ ᱚᱱᱟ ᱞᱮᱠᱟᱛᱮ ᱱᱟᱜ ᱠᱚ ᱢᱮᱱ ᱦᱳᱭ ᱚᱱᱟ ᱞᱮᱠᱟ ᱛᱮᱱᱟᱜ ᱢᱮᱱ ᱜᱟᱱ-ᱟ ᱜᱚᱝᱠᱮ ᱠᱟᱹᱴᱤᱡ ᱜᱩᱢᱥᱩᱢ ᱜᱩᱢᱥᱩᱢ ᱥᱩ ᱟᱠᱟᱫᱟ ᱠᱟᱹᱴᱤᱡ ᱢᱮᱱᱫᱚ ᱨᱤᱢᱤᱞ ᱟᱠᱟᱫᱟᱭ
ᱦᱳᱭ ᱜᱚᱢᱠᱮ ᱟᱫᱚ ᱟᱞᱮ ᱥᱮᱫ ᱦᱚᱸ ᱚᱱᱠᱟ ᱜᱮ ᱯᱟᱞᱟ ᱢᱟᱱᱟᱦᱟ ᱠᱮᱫᱟᱭ ᱟᱫᱚ ᱠᱚ ᱟᱹᱛᱩ ᱵᱟᱲᱟᱭᱮᱱᱛᱮ ᱟᱫᱚ ᱚᱱᱟ ᱵᱟᱫ ᱠᱚᱨᱮ ᱠᱷᱚᱱ ᱜᱮ ᱱᱟᱦᱟᱜ ᱦᱟᱹᱠᱩ ᱠᱚᱠᱚ ᱨᱟᱠᱟᱵ ᱮᱱᱟ᱾ ᱟᱫᱚ ᱩᱱᱠᱩ ᱦᱟᱹᱠᱩ ᱜᱮ ᱦᱚᱞᱟ ᱫᱚ ᱫᱚᱢᱮᱞᱮ ᱥᱟᱵ ᱵᱟᱲᱟ ᱠᱮᱫ ᱠᱚᱣᱟ ᱛᱚ ᱜᱚᱝᱠᱮ ᱛᱟᱦᱚᱞᱮ ᱟᱯᱮᱥᱮ ᱮᱫ ᱫᱚ ᱥᱮ ᱵᱟᱭ ᱫᱟᱜ ᱮᱫᱟ?
ᱟᱸ ᱜᱚᱝᱠᱮ ᱦᱟᱹᱠᱩ?
ᱦᱳᱭ
ᱦᱮᱞᱳ
ᱦᱮᱸ ᱜᱚᱝᱠᱮ ᱨᱚᱲ ᱵᱟᱭ
ᱦᱮᱞᱳ ᱜᱚᱢᱠᱮ ᱦᱳᱭ ᱜᱚᱝᱠᱮ ᱟᱵᱮᱱᱟᱜ ᱠᱟᱹᱴᱤᱡ ᱢᱟᱱᱮ ᱵᱮᱥ ᱧᱚᱜ ᱠᱟᱹᱴᱤᱡ ᱵᱟᱝᱞᱤᱧ ᱟᱸᱡᱚᱢ ᱮᱫᱟ ᱦᱮᱸ ᱱᱤᱛᱚᱜ ᱟᱸᱡᱚᱢᱚᱜ ᱠᱟᱱᱟ ᱦᱮᱞᱳ
ᱦᱮᱸ ᱜᱚᱝᱠᱮ ᱨᱚᱲ ᱟᱸᱡᱚᱢᱚᱜ ᱠᱟᱱᱟ
ᱦᱮᱸ ᱱᱤᱛᱚᱜ ᱫᱚᱞᱤᱧ ᱟᱸᱡᱚᱢᱮᱫᱟ ᱢᱮᱱᱫᱟᱞᱤᱧ ᱟᱵᱮᱱᱟᱜ ᱤᱭᱟᱹ ᱟᱹᱞᱤᱧᱟᱜ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱱᱤᱛᱚᱜ ᱵᱮᱱ ᱟᱡᱚᱢ ᱮᱫᱟ
ᱠᱮ ᱟᱸᱡᱚᱢ
ᱟᱪᱪᱷᱟ ᱟᱪᱪᱷᱟ ᱟᱪᱪᱷᱟ ᱦᱳᱭ ᱜᱚᱝᱠᱮ ᱢᱮᱱ ᱮ ᱦᱟᱹᱠᱩ ᱠᱟᱛᱷᱟ ᱡᱟᱦᱟᱸ ᱵᱮᱱ ᱞᱟᱹᱭ ᱠᱮᱫᱟ ᱥᱮ ᱜᱚᱝᱠᱮ
ᱟᱫᱚ ᱱᱟᱜ ᱜᱚᱢᱠᱮ ᱦᱟᱹᱠᱩ ᱫᱚ ᱱᱟᱜ ᱜᱚᱢᱠᱮ ᱢᱮᱱ ᱜᱟᱱᱚᱜ-ᱟ ᱟᱞᱮ ᱫᱚ ᱮ ᱱᱚᱱᱚᱛᱮ ᱫᱚ ᱢᱟᱱᱮ ᱜᱟᱰᱟ ᱠᱚ ᱢᱮᱱᱟᱜ ᱟᱛᱚ ᱜᱚᱝᱠᱮ
ᱦᱳᱭ
ᱟᱫᱚ ᱱᱟᱜ ᱜᱚᱢᱠᱮ ᱢᱮᱱ ᱜᱟᱱᱚᱜ-ᱟ ᱱᱚᱣᱟ ᱯᱩᱠᱷᱨᱤ ᱠᱚ ᱢᱮᱱᱟᱜ-ᱟ ᱜᱟᱹᱰᱭᱟᱹ ᱠᱚ ᱢᱮᱱᱟᱜ-ᱟ ᱟᱨ ᱜᱚᱝᱠᱮ ᱱᱤᱛᱚᱜ ᱫᱟᱜ ᱵᱟᱲᱟᱭ ᱫᱟᱭ ᱛᱚ ᱟᱫᱚ ᱦᱟᱹᱠᱩ ᱠᱷᱚᱱᱟᱜ ᱫᱚ ᱜᱚᱝᱠᱮ ᱫᱚᱢᱮ ᱮᱠᱴᱟ ᱫᱚ ᱟᱹᱣᱨᱤ ᱠᱚ ᱧᱮᱞᱚᱜ-ᱟ ᱟᱜ ᱢᱮᱱᱫᱚ ᱟᱞᱮᱭᱟᱜ ᱠᱷᱮᱛ ᱵᱟᱹᱫᱽ ᱵᱟᱹᱭᱦᱟᱹᱲ ᱠᱚᱨᱮᱜ ᱫᱚ
ᱜᱚᱢᱠᱮ ᱟᱠᱟᱞ ᱟᱹᱰᱤ ᱱᱟᱜ
ᱦᱳᱭ ᱟᱫᱚ ᱱᱟᱜ ᱜᱚᱢᱠᱮ ᱢᱮᱱᱫᱟᱞᱤᱧ ᱦᱳᱭ ᱢᱟ ᱞᱟᱹᱭ ᱵᱮᱱ
ᱟᱪᱪᱷᱟ ᱦᱳᱭ ᱟᱹᱰᱤ ᱱᱟᱯᱟᱭ ᱟᱫᱚ ᱡᱟᱦᱟᱸ ᱞᱮᱠᱟ ᱱᱟᱦᱟᱜ ᱟᱞᱮ ᱥᱮᱫ ᱞᱟᱦᱟ ᱠᱟᱛᱮ ᱧᱮᱞᱚᱜ-ᱟ ᱫᱟᱜ ᱞᱮᱠᱷᱟᱱ ᱫᱟᱜ ᱫᱤᱱ ᱫᱚ ᱟᱫᱚ ᱫᱟᱜ ᱯᱚᱨᱮ ᱱᱟᱦᱟᱜ ᱦᱚᱜ-ᱚ ᱱᱚᱝᱠᱟ ᱵᱟᱹᱭᱦᱟᱹᱲ ᱠᱚᱨᱮ ᱞᱟᱹᱭ ᱜᱚᱸᱜᱷᱟ ᱠᱚᱠᱚ ᱩᱰᱩᱠᱚᱜ-ᱟ ᱠᱷᱮᱛ ᱠᱷᱚᱱ ᱟᱫᱚ ᱱᱩᱠᱩ ᱠᱚ ᱱᱟᱦᱟᱜ ᱞᱮ ᱦᱟᱞᱟᱝ ᱟᱹᱜᱩ ᱠᱚ ᱛᱟᱦᱮᱱ ᱥᱮ ᱠᱟᱴ ᱠᱚ ᱩᱱᱠᱩ ᱠᱚ ᱟᱫᱚ ᱫᱟᱜ ᱯᱚᱨᱮ
ᱦᱳᱭ ᱜᱚᱢᱠᱮ ᱱᱩᱠᱩ ᱦᱟᱹᱠᱩ ᱫᱚ ᱜᱚᱢᱠᱮ ᱟᱞᱮ ᱥᱮᱫ ᱫᱚ ᱢᱮᱱ ᱜᱟᱱᱚᱜ-ᱟ ᱟᱹᱰᱤ ᱞᱮᱠᱟᱱ ᱦᱟᱹᱠᱩ ᱫᱚ ᱢᱮᱱᱟᱜ ᱠᱚᱜᱮᱭᱟ ᱟᱫᱚ ᱢᱮᱱᱠᱷᱟᱱ ᱚᱱᱮ ᱚᱱᱠᱟ ᱮ ᱢᱟᱱᱮ ᱥᱚᱢᱚᱭ
ᱦᱮᱸ ᱜᱚᱝᱠᱮ
ᱦᱮᱞᱳ ᱜᱚᱝᱠᱮ ᱟᱸᱡᱚᱢ ᱫᱟᱵᱮᱱ ᱟᱹᱞᱤᱧᱟᱜ ᱨᱚᱲ ᱚ ᱢᱮᱱᱫᱟᱞᱤᱧ ᱜᱚᱢᱠᱮ ᱟᱞᱮ ᱥᱮᱫ ᱫᱚ ᱱᱟᱦᱟᱜ ᱚ ᱢᱮᱱᱫᱟᱞᱤᱧ ᱡᱮ ᱜᱚᱝᱠᱮ ᱟᱞᱮ ᱥᱮᱫ ᱫᱚ ᱱᱩᱠᱩ ᱯᱩᱴᱷᱤ ᱨᱩᱭ ᱪᱚᱲᱜᱚᱡ ᱠᱟᱴᱠᱚᱢ ᱠᱚᱢ ᱩᱱᱠᱩ ᱠᱚᱫᱚ ᱟᱹᱰᱤ ᱰᱷᱮᱨ ᱜᱟᱹᱭ ᱛᱮᱠᱚ ᱧᱟᱢᱚᱜ-ᱟ ᱦᱳᱭ ᱥᱮ
ᱦᱳᱭ ᱜᱚᱢᱠᱮ
ᱟᱫᱚ ᱦᱟᱸᱜ ᱜᱚᱢᱠᱮ ᱮᱴᱟᱜ ᱟᱠᱚ ᱫᱚ ᱟᱸᱜ ᱚᱱᱠᱟ ᱢᱮᱱ ᱞᱮᱠᱷᱟᱱ ᱫᱚ ᱜᱚᱝᱠᱮ ᱱᱩᱠᱩ ᱤᱪᱟᱹᱜ ᱤᱪᱟᱹᱜ ᱫᱩᱲᱤ ᱢᱩᱲᱤ ᱦᱚᱸᱠᱚ ᱧᱟᱢᱚᱜ ᱜᱮᱭᱟ ᱟᱫᱚ ᱜᱚᱝᱠᱮ ᱚᱱᱮ ᱚᱱᱠᱟ ᱟᱞᱮ ᱫᱚ ᱟᱜ ᱞᱮ ᱪᱟᱥ ᱟᱠᱟᱫ ᱠᱚᱣᱟ ᱛᱚ ᱜᱟᱹᱰᱭᱟᱹ ᱨᱮ
ᱦᱳᱭ
ᱟᱫᱚ ᱦᱟᱜ ᱜᱚᱢᱠᱮ ᱥᱟᱨᱟᱫᱤᱱ ᱫᱚ ᱩᱱᱠᱩ ᱦᱟᱹᱠᱩ ᱫᱚ ᱵᱟᱠᱚ ᱥᱟᱜ ᱢᱟ ᱞᱟᱹᱭ ᱵᱮᱱ
ᱦᱳᱭ ᱟᱫᱚ ᱱᱚᱜᱼᱚ ᱱᱚᱣᱟ ᱜᱮᱧ ᱱᱟᱦᱟᱜ ᱤᱧ ᱞᱟᱹᱭᱮᱫ ᱛᱟᱦᱮᱱᱟ ᱡᱟᱦᱟᱸᱮ ᱞᱮᱠᱟ ᱟᱞᱮ ᱥᱮᱫ ᱫᱚ ᱞᱟᱦᱟᱛᱮ ᱧᱮᱞᱚᱜ ᱠᱟᱱ ᱠᱚ ᱠᱚ ᱥᱮ ᱜᱚᱝ ᱜᱚᱜᱷᱟ ᱠᱚ ᱮᱢᱚᱜ ᱠᱟᱱ ᱛᱟᱦᱮᱱᱟ ᱫᱟᱜ ᱦᱤᱞᱳᱜ ᱫᱤᱱ ᱟᱨ ᱱᱮᱛᱟᱨ ᱫᱚ ᱱᱟᱦᱟᱜ ᱜᱚᱢᱠᱮ ᱧᱮᱞᱚᱜ ᱠᱟᱱᱟ ᱟᱞᱮ ᱮᱫ ᱫᱚ ᱱᱩᱠᱩ ᱨᱟᱱ ᱞᱮᱠᱟ ᱦᱚᱸ ᱵᱟᱠᱚ ᱧᱟᱢᱚᱜᱚᱜ ᱠᱟᱱᱟ ᱱᱩᱠᱩ ᱜᱚᱝᱜᱷᱟ ᱠᱚ ᱠᱟᱴᱠᱚᱢ ᱠᱚ ᱜᱚᱝᱠᱮ ᱟᱯᱮ ᱱᱩᱠᱩ ᱠᱟᱴᱠᱚᱢ ᱠᱚᱫᱚ ᱠᱚ ᱧᱟᱢᱚᱜ ᱠᱟᱱᱟ ᱥᱮ ᱵᱟᱝ
ᱦᱮᱸ ᱜᱚᱢᱠᱮ ᱜᱚᱢᱠᱮ ᱢᱮᱱ ᱞᱮᱠᱷᱟᱱ ᱫᱚ ᱱᱤᱛᱚᱜ ᱫᱚ ᱟᱥᱟᱲ ᱥᱟᱱ ᱵᱚᱸᱜᱟ ᱫᱤᱱ ᱛᱚ ᱯᱟᱲᱟᱣ ᱟᱠᱟᱱᱟ ᱛᱚ
ᱦᱳᱭ
ᱟᱫᱚ ᱱᱟᱦᱟᱜ ᱜᱚᱢᱠᱮ ᱟᱞᱮᱫᱚ ᱱᱩᱠᱩ ᱡᱮᱢᱚᱱ ᱜᱚᱝᱜᱷᱟ ᱥᱮ ᱠᱟᱴᱠᱚᱢ ᱱᱩᱠᱩ ᱠᱩᱫᱚ ᱜᱚᱢᱠᱮ ᱟᱹᱰᱤ ᱰᱷᱮᱨ ᱢᱮᱱᱟᱜ ᱠᱚᱣᱟ ᱱᱤᱛᱚᱜ ᱪᱟᱥ ᱫᱤᱱ ᱛᱚ ᱪᱟᱥ ᱥᱚᱢᱚᱭ ᱦᱚᱸ ᱠᱷᱮᱛ ᱵᱟᱹᱫᱽ ᱥᱮ ᱵᱟᱹᱭᱦᱟᱹᱲ ᱠᱚᱨᱮᱫ ᱥᱤᱭᱩᱜ ᱥᱚᱢᱳᱭ ᱜᱚᱝᱠᱮ ᱟᱹᱰᱤ ᱰᱷᱮᱨ ᱠᱚ ᱧᱟᱢᱚᱜᱼᱟ ᱱᱤᱛᱚᱜ ᱫᱚ ᱟᱞᱮᱥᱮᱫ ᱫᱚ
ᱟᱪᱪᱷᱟ ᱜᱚᱝᱠᱮ ᱟᱹᱰᱤ ᱟᱫᱚ ᱱᱚᱜᱼᱚ ᱱᱚᱣᱟ ᱜᱮ ᱱᱟᱦᱟᱜ ᱜᱚᱝᱠᱮ ᱮᱠᱟᱞ ᱡᱟᱦᱟᱸ ᱞᱮᱠᱟ ᱟᱵᱚ ᱪᱟᱥ ᱠᱚ ᱱᱟᱦᱟᱜ ᱥᱟᱨ ᱠᱚ ᱥᱮ ᱵᱤᱥ ᱠᱚᱵᱚᱱ ᱞᱟᱜᱟᱣᱫᱟ ᱟ ᱱᱚᱣᱟ ᱠᱷᱟᱹᱛᱤᱨ ᱠᱷᱟᱹᱛᱤᱨ ᱤᱧᱤᱧ ᱢᱚᱱᱮ ᱮᱫᱟ ᱦᱟᱸᱜ ᱠᱟᱴᱠᱚᱢ ᱠᱚ ᱥᱮ ᱜᱚᱝᱜᱷᱟ ᱠᱚ ᱥᱮ ᱱᱚᱜᱼᱚ ᱱᱚᱝᱠᱟ ᱵᱟᱹᱫᱽ ᱵᱟᱹᱭᱦᱟᱹᱲ ᱠᱚᱨᱮ ᱟᱹᱰᱤ ᱞᱮᱠᱟᱱ ᱦᱟᱹᱠᱩ ᱠᱚ ᱧᱟᱢᱚᱜ ᱠᱟᱱ ᱛᱟᱸᱦᱮᱱᱟ ᱱᱚᱣᱟ ᱥᱟᱨ ᱵᱤᱥ ᱞᱟᱜᱟᱣ ᱠᱷᱟᱹᱛᱤᱨ ᱛᱮ ᱱᱮᱛᱟᱨ ᱫᱚ ᱡᱟᱹᱱᱤᱡ ᱱᱩᱠᱩ ᱫᱚ ᱵᱟᱠᱚ ᱧᱮᱞᱚᱜ ᱪᱟᱥ ᱞᱟᱹᱜᱤᱫ ᱛᱮ ᱱᱚᱣᱟ ᱥᱟᱨ ᱵᱤᱥ ᱫᱚᱠᱚ ᱞᱟᱜᱟᱣᱟ ᱥᱮ ᱵᱟᱝ
ᱮ ᱜᱚᱝᱠᱮ ᱪᱟᱥ ᱞᱟᱹᱜᱤᱫ ᱛᱮᱫᱚ ᱢᱮᱱ ᱜᱟᱱᱚᱜᱼᱟ ᱜᱚᱢᱠᱮ ᱢᱮᱫ ᱡᱟᱦᱟᱸ ᱫᱚ ᱱᱟᱦᱟᱜ ᱵᱚᱪᱷᱚᱨ ᱨᱮᱱᱟᱜ ᱢᱮᱱ ᱜᱟᱱᱚᱜᱼᱟ ᱜᱚᱝᱠᱮ ᱱᱤᱭᱟᱹ ᱦᱩᱲᱩ ᱪᱟᱥ ᱛᱚ
ᱦᱳᱭ ᱜᱚᱝᱠᱮ
ᱢᱟᱱᱮ ᱵᱚᱪᱷᱚᱨ ᱨᱮᱫᱚ ᱢᱤᱫ ᱫᱷᱟᱣ ᱞᱮ ᱪᱟᱥᱱᱟ ᱜᱚᱝᱠᱮ ᱟᱞᱮ ᱥᱮᱫ ᱫᱚ ᱦᱳᱭ ᱥᱮ
ᱟᱪᱪᱷᱟ
ᱟᱫᱚ ᱱᱟᱜ ᱜᱚᱝᱠᱮ ᱟᱞᱮᱥᱮᱫ ᱫᱚ ᱱᱟᱦᱟᱜ ᱱᱚᱜᱼᱚ ᱡᱟᱦᱟᱸ ᱥᱟᱨ ᱪᱟᱯᱟᱱ ᱵᱚᱱ ᱢᱮᱛᱟᱜ ᱠᱟᱱᱟ ᱟᱫᱚ ᱱᱟᱦᱟᱜ ᱜᱚᱝᱠᱮ ᱱᱤᱭᱟᱹ ᱠᱚᱫᱚ ᱱᱟᱦᱟᱜ ᱫᱚᱢᱮ ᱰᱷᱮᱨ ᱛᱤ ᱛᱮᱫᱚ ᱵᱟᱞᱮ ᱵᱮᱵᱚᱦᱟᱨᱟ ᱥᱮ ᱵᱟᱞᱮ
ᱢᱟᱱᱮ ᱫᱚᱢᱮ ᱰᱷᱮᱨ ᱠᱟᱹᱡ ᱛᱮᱫᱚ ᱱᱤᱭᱟᱹ ᱫᱚ ᱵᱟᱞᱮ ᱮᱢᱟᱜᱼᱟ ᱦᱩᱲᱩ ᱠᱚᱨᱮᱫ ᱫᱚ ᱪᱟᱥ ᱥᱚᱢᱚᱭ ᱫᱚ
ᱟᱪᱪᱷᱟ
ᱟᱼ ᱟᱫᱚ ᱟᱞᱮ ᱥᱮᱫ ᱫᱚ ᱱᱩᱠᱩ ᱠᱟᱰᱟ ᱰᱟᱝᱨᱤ ᱢᱮᱨᱚᱢ ᱥᱩᱠᱨᱤ ᱱᱩᱠᱩ ᱠᱚᱞᱮ ᱪᱟᱥ ᱟᱠᱟᱫ ᱠᱚᱣᱟ ᱛᱚ ᱜᱚᱝᱠᱮ ᱟᱫᱚ ᱱᱩᱠᱩ ᱠᱚᱣᱟᱜ ᱢᱮᱱᱫᱚ ᱚᱱᱟ ᱠᱷᱚᱛ ᱠᱚᱜᱮ ᱮᱢ ᱚᱱᱟ ᱪᱟᱥᱨᱮ ᱥᱮ ᱠᱷᱮᱛ ᱨᱮ ᱥᱮ ᱵᱟᱹᱫᱽ ᱨᱮ ᱵᱟᱹᱭᱦᱟᱹᱲ ᱨᱮ ᱮᱢ ᱵᱟᱲᱟ ᱠᱟᱛᱮᱫ ᱜᱮᱞᱮ ᱪᱟᱥᱟ ᱪᱟᱥ ᱵᱟᱥᱟ
ᱦᱳᱭ ᱜᱚᱝᱠᱮ ᱟᱞᱮᱥᱮᱫ ᱦᱚᱸ ᱱᱟᱦᱟᱜ ᱚᱱᱠᱟ ᱦᱚᱸ ᱧᱮᱞᱚᱜ ᱜᱮᱭᱟ ᱥᱟᱦᱟᱨ ᱠᱚᱠᱚ ᱤᱫᱤᱭ ᱜᱮᱭᱟ ᱟᱨ ᱤᱱᱟᱹ ᱪᱷᱟᱲᱟ ᱠᱟᱛᱮ ᱦᱚᱸ ᱡᱟᱦᱟᱸ ᱫᱚ ᱫᱚᱠᱟᱱ ᱠᱚᱨᱮ ᱱᱟᱦᱟᱜ ᱥᱟᱨ ᱠᱚ ᱧᱟᱢᱚᱜ ᱱᱚᱜᱼᱚ ᱱᱚᱣᱟ ᱠᱚ ᱡᱟᱹᱱᱤᱡ ᱵᱟᱹᱲᱛᱤ ᱟᱞᱮ ᱥᱮᱫ ᱫᱚᱞᱮ ᱵᱮᱵᱚᱦᱟᱨᱮᱫ ᱛᱮ ᱡᱟᱹᱱᱤᱡ ᱠᱷᱟᱱ ᱪᱟᱥ ᱵᱟᱭ ᱦᱩᱭᱩᱜ ᱞᱟᱹᱜᱤᱫ ᱛᱮ ᱱᱚᱜᱼᱚ ᱱᱚᱝᱠᱟᱱ ᱡᱤᱭᱟᱹᱞᱤ ᱠᱚ ᱦᱳᱭᱛᱳ ᱠᱚ ᱟᱫ ᱮᱱᱟ ᱡᱟᱦᱟᱸ ᱚᱱᱠᱟ ᱠᱟᱴᱠᱚᱢ ᱠᱚᱠᱚ ᱛᱟᱦᱮᱸ ᱠᱟᱱᱟ ᱜᱚᱝᱜᱷᱟ ᱠᱚᱠᱚ ᱛᱟᱦᱮᱸ ᱠᱟᱱᱟ ᱥᱟᱶᱛᱮ ᱟᱭᱢᱟ ᱞᱮᱠᱟᱱ ᱱᱮᱛᱟᱨ ᱫᱚ ᱜᱩᱰᱩ ᱠᱚᱦᱚᱸ ᱚᱱᱠᱟ ᱵᱟᱠᱚ ᱧᱮᱞᱚᱜ ᱠᱟᱱᱟ
ᱦᱳᱭ ᱜᱚᱝᱠᱮ ᱦᱳᱭ
ᱱᱚᱝᱠᱟ ᱡᱟᱹᱱᱤᱡ ᱠᱷᱟᱱ ᱦᱟᱥᱟ ᱨᱮ ᱛᱟᱦᱮᱸ ᱜᱮ ᱵᱟᱠᱚ ᱛᱟᱦᱮᱸ ᱴᱷᱤᱠᱟᱹᱜ ᱠᱟᱱᱟ
ᱟᱪᱪᱷᱟ ᱟᱪᱷᱟ ᱟᱪᱷᱟ ᱟᱫᱚ ᱚᱱᱟᱜ ᱜᱮ ᱜᱚᱝᱠᱮ ᱢᱮᱱᱫᱚ ᱟᱵᱚ ᱢᱟᱹᱱᱢᱤ ᱜᱮᱛᱚ ᱱᱤᱭᱟᱹ ᱠᱚᱫᱚ ᱵᱚᱱ ᱵᱟᱹᱲᱤᱡ ᱤᱫᱤ ᱠᱟᱫᱟ ᱦᱮᱸ ᱥᱮ ᱵᱟᱝ
ᱦᱳᱭ ᱜᱚᱝᱠᱮ ᱟ ᱵᱟᱹᱲᱤᱡ ᱟᱫᱚᱧ ᱞᱟᱹᱭᱟ ᱟᱵᱚ ᱵᱟᱧᱪᱟᱣ ᱞᱟᱹᱜᱤᱫ ᱛᱮ ᱟᱵᱚ ᱫᱚ ᱩᱱᱠᱩ ᱦᱚᱸ ᱵᱟᱧᱪᱟᱣ ᱫᱚᱦᱚ ᱠᱚ ᱦᱩᱭᱩᱜ ᱛᱟᱵᱚᱱᱟ ᱦᱮᱸ ᱥᱮ ᱪᱮᱫ
ᱦᱳᱭ ᱜᱚᱢᱠᱮ ᱱᱤᱦᱟᱹᱛᱤ ᱡᱟᱦᱟᱸ ᱞᱮᱠᱟ ᱜᱮ ᱜᱚᱢᱠᱮ ᱟᱚᱴᱤᱡ ᱜᱤᱫᱽᱨᱟᱹ ᱡᱚᱠᱷᱚᱱᱮ ᱦᱟᱨᱟ ᱵᱩᱨᱩᱜᱼᱟ ᱡᱟᱦᱟᱸ ᱞᱮᱠᱟ ᱵᱚᱱ ᱡᱚᱛᱚ ᱡᱚᱛᱚᱱᱮᱭᱟ ᱟᱫᱚ ᱜᱚᱢᱠᱮ ᱩᱱᱠᱩ ᱜᱮ ᱡᱩᱫᱤ ᱟᱵᱚ ᱢᱮᱱᱫᱚ ᱚᱲᱟᱜ ᱥᱮ ᱥᱚᱝᱥᱟᱨ ᱨᱮ ᱥᱮ ᱜᱷᱟᱨᱚᱸᱡᱽ ᱨᱮ ᱢᱚᱱᱮ ᱞᱮᱠᱟ ᱠᱟᱛᱮᱫ ᱜᱮ ᱡᱩᱫᱤ ᱩᱱᱠᱩ ᱵᱚᱱ ᱡᱚᱛᱚ ᱡᱚᱛᱚᱱ ᱠᱮᱠᱚᱣᱟ ᱛᱟᱦᱚᱞᱮ ᱜᱚᱢᱠᱮ ᱟᱵᱚ ᱫᱚ ᱟᱹᱰᱤ ᱱᱟᱯᱟᱭ ᱦᱩᱭ ᱠᱚᱜ ᱛᱟᱵᱚᱱᱟ ᱦᱮᱸ ᱥᱮᱮ ᱵᱟᱝ
ᱦᱳᱭ ᱜᱚᱝᱠᱮ ᱮᱠᱟᱞ ᱟᱹᱰᱤ ᱜᱮ ᱟᱹᱰᱤ ᱱᱟᱯᱟᱭᱚ ᱱᱚᱜᱼᱚ ᱱᱚᱣᱟ ᱠᱟᱛᱷᱟ ᱱᱟᱜ ᱮᱢ ᱞᱟᱹᱭ ᱠᱮᱫ ᱛᱮ ᱤᱧ ᱦᱟᱸᱜ ᱢᱤᱫᱴᱟᱝ ᱠᱟᱛᱷᱟᱧ ᱫᱤᱥᱟᱹ ᱜᱚᱫ ᱠᱮᱫ ᱠᱮᱫᱟ ᱡᱮ ᱟᱯᱮ ᱥᱮᱫ ᱫᱚ ᱛᱟᱦᱞᱮ ᱵᱤᱨ ᱵᱤᱨ ᱢᱮᱱᱟᱜᱼᱟ ᱥᱮ ᱱᱚᱝᱠᱟ ᱯᱷᱟᱠᱟ ᱡᱟᱭᱜᱟ ᱠᱟᱱᱟ
ᱵᱟᱝᱟ ᱜᱚᱢᱠᱮ ᱟᱞᱮ ᱥᱮᱫ ᱫᱚ ᱱᱟᱜ ᱢᱮᱱᱫᱚ ᱵᱩᱨᱩ ᱫᱤᱥᱚᱢ ᱜᱮᱞᱮ ᱯᱟᱲᱟᱜ ᱠᱟᱱᱟ ᱱᱚᱜᱼᱚ ᱱᱚᱣᱟ ᱴᱟᱺᱰᱤ ᱴᱟᱺᱰᱤ ᱫᱤᱥᱚᱢ ᱫᱚ ᱵᱟᱝ ᱠᱟᱱᱟᱞᱮ
ᱟᱪ
ᱦᱮ ᱜᱚᱝ ᱜᱚᱝ ᱦᱳᱭ ᱢᱟ ᱞᱟᱹᱭ ᱵᱮᱱ
ᱦᱮᱸ ᱟᱫᱚ ᱱᱚᱜᱼᱚ ᱱᱚᱣᱟ ᱤᱫᱤ ᱠᱟᱛᱮ ᱜᱮ ᱱᱟᱟᱜ ᱡᱟᱦᱟᱸᱮᱠᱟ ᱵᱤᱨ ᱫᱤᱥᱚᱢ ᱠᱚᱨᱮ ᱧᱮᱞᱚᱜ ᱠᱟᱱᱟ ᱟᱹᱰᱤ ᱟᱭᱢᱟ ᱡᱟᱭᱟᱨᱮ ᱱᱚᱜᱼᱚ ᱱᱚᱝᱠᱟ ᱥᱟᱨ ᱥᱤᱛᱩᱝ ᱫᱤᱱ ᱟᱨ ᱱᱚᱜᱼᱚ ᱱᱚᱝᱠᱟ ᱱᱟᱟᱸᱜ ᱵᱤᱨ ᱠᱚᱠᱚ ᱡᱚᱸᱰᱭᱟᱜᱼᱟ ᱟᱫᱚ ᱪᱮᱫ ᱢᱚᱱᱮ ᱠᱟᱛᱮᱫ ᱱᱟᱦᱜ ᱦᱚᱭ ᱱᱚᱣᱟᱜᱮ ᱵᱟᱝ ᱤᱧ ᱵᱩᱡᱽ ᱫᱟᱲᱮᱭᱟᱜᱼᱟ ᱟᱫᱚ ᱱᱚᱣᱟ ᱵᱤᱨ ᱨᱮᱫᱚ ᱟᱭᱢᱟ ᱞᱮᱠᱟ ᱠᱷᱟᱱ ᱡᱤᱭᱟᱹᱞᱤ ᱠᱚᱠᱚ ᱛᱟᱦᱮᱱᱟ ᱱᱩᱠᱩ ᱱᱟᱦᱟᱜ ᱩᱱᱫᱚ ᱚᱠᱟ ᱥᱮᱫ ᱠᱚ ᱱᱩᱠᱩᱣᱟᱜ ᱦᱛᱚ ᱡᱤᱣᱤ ᱠᱚ ᱢᱮᱱᱟᱜ
ᱦᱳᱭ ᱦᱳᱭ ᱦᱳᱭ ᱦᱳᱭ ᱜᱚᱢᱠᱮ ᱦᱳᱭ
ᱟᱫᱚ ᱚᱱᱟ ᱠᱷᱟᱹᱛᱤᱨ ᱜᱮ ᱱᱟᱦᱟᱜ ᱞᱟᱹᱭ ᱦᱩᱭᱩᱜ ᱚᱱᱟ ᱡᱮ ᱩᱱᱠᱩ ᱠᱚᱦᱚᱸ ᱨᱠᱷᱤᱭᱟᱹ ᱦᱩᱭᱩᱜ ᱞᱟᱹᱜᱤᱫ ᱛᱮ
ᱦᱳᱭ ᱜᱚᱢᱠᱮ ᱱᱤᱦᱟᱹᱛᱤ ᱱᱤᱭᱟᱹ ᱫᱚ ᱟᱵᱚᱣᱟᱜ ᱢᱮᱱᱫᱚ ᱞᱮ-ᱞᱮᱜᱮᱡ ᱫᱷᱟᱹᱨᱛᱤ ᱯᱩᱨᱤ ᱨᱮ ᱡᱟ ᱩᱰᱟᱹᱝ ᱜᱮ ᱱᱚᱰᱮ ᱢᱟᱹᱱᱢᱤ ᱵᱚᱱ ᱡᱟᱱᱟᱢ ᱟᱠᱟᱱᱟ ᱥᱮ ᱱᱤᱭᱟᱹ ᱫᱷᱟᱹᱨᱛᱤ ᱥᱮ ᱱᱤᱭᱟᱹ ᱢᱚᱧᱪᱚ ᱯᱩᱨ ᱨᱮ ᱡᱟᱦᱟᱸ ᱛᱤᱱᱟᱹᱜ ᱜᱮ ᱡᱤᱵᱽᱡᱤᱭᱟᱹᱞᱤ ᱠᱚ ᱢᱮᱱᱟᱜ ᱠᱚᱛᱟ ᱵᱚᱱᱟ ᱟᱵᱚ ᱥᱟᱶ ᱥᱟᱶ ᱛᱮᱜᱮ ᱦᱮᱸ ᱥᱮ ᱵᱟᱝ
ᱦᱳᱭ ᱜᱚᱢᱠᱮ
ᱟᱫᱚ ᱚᱱᱟ ᱞᱮᱠᱟᱛᱮ ᱜᱚᱝᱠᱮ ᱟᱵᱚᱣᱟᱜ ᱡᱟᱦᱟᱸ ᱞᱮᱠᱟ ᱦᱚᱭᱛᱳ ᱵᱟᱥᱟ ᱰᱮᱨᱟ ᱥᱮ ᱚᱲᱟᱜ ᱫᱩᱣᱟᱹᱨ ᱢᱟᱱᱮ ᱵᱮᱱᱟᱣ ᱠᱟᱛᱮᱫ ᱵᱚᱱ ᱛᱟᱦᱮᱱ ᱠᱟᱱᱟ ᱥᱮ ᱥᱚᱝᱥᱟᱨ ᱜᱷᱟᱨᱚᱸᱡᱽ ᱵᱮᱱᱟᱣ ᱠᱟᱛᱮᱫ ᱵᱚᱱ ᱛᱟᱦᱮᱱ ᱠᱟᱱᱟ ᱟᱫᱚ ᱜᱚᱢᱠᱮ ᱩᱱᱠᱩ ᱦᱚᱸᱱᱟᱜ ᱥᱮ ᱡᱟᱦᱟᱱᱟᱜ ᱡᱤᱵᱽᱼᱡᱤᱭᱟᱹᱞᱤ ᱵᱤᱨ ᱵᱩᱨᱩ ᱠᱚᱨᱮ ᱠᱚ ᱛᱟᱦᱮᱱ ᱠᱟᱱᱟ ᱥᱮᱠᱚ ᱵᱟᱥ ᱟᱥᱟ ᱵᱟᱸᱫᱟᱭᱮᱫ ᱵᱤᱨ ᱵᱩᱨᱩ ᱠᱚᱨᱮᱫ
ᱦᱳᱭ ᱟᱫᱚ
ᱩᱱᱠᱩ ᱦᱚᱸ ᱩᱱᱠᱩ ᱦᱚᱸ ᱜᱚᱝᱠᱮ ᱠᱤᱱᱛᱩ ᱟᱵᱚ ᱞᱮᱠᱟ ᱱᱚᱜ ᱱᱚᱝᱠᱟ ᱜᱷᱟᱨᱚᱸᱡᱽ ᱠᱟᱛᱮᱫ ᱜᱮᱠᱚ ᱛᱟᱦᱮᱱ ᱠᱟᱱᱟ ᱦᱮᱸ ᱥᱮ ᱵᱟᱝ
ᱦᱳᱭ ᱜᱚᱢᱠᱮ ᱮᱠᱟᱞ ᱟᱹᱰᱤ ᱡᱚᱛᱷᱟᱛ ᱠᱟᱛᱷᱟ ᱚᱱᱟ ᱛᱮᱜᱮ ᱱᱟᱜ ᱠᱷᱟᱱ ᱡᱟᱹᱱᱤᱡ ᱟᱵᱚ ᱯᱳᱭᱞᱳ ᱯᱟᱹᱦᱤᱞ ᱥᱤᱨᱡᱚᱱᱤᱭᱟᱹ ᱫᱚ ᱱᱚᱝᱠᱟ ᱟᱭᱢᱟ ᱞᱮᱠᱟᱱ ᱡᱤᱭᱟᱹᱞᱤ ᱥᱟᱶᱛᱮ ᱟᱵᱚ ᱢᱟᱹᱱᱢᱤ ᱠᱚ ᱮᱸ ᱛᱮᱭᱟᱨ ᱠᱟᱛᱮᱫ ᱦᱚᱭᱛᱚ ᱱᱚᱣᱟ ᱫᱷᱩᱲᱤ ᱫᱷᱟᱹᱨᱛᱤ ᱨᱮ ᱵᱷᱮᱡᱟᱣ ᱟᱵᱚ ᱱᱟᱜ ᱟᱵᱚ ᱮᱠᱞᱟ ᱜᱮ ᱥᱩᱫ ᱥᱩᱫᱷᱩ ᱢᱟᱹᱱᱢᱤ ᱮᱠᱞᱟ ᱜᱮ ᱵᱷᱮᱡᱟ ᱫᱟᱲᱮ ᱠᱮᱵᱚᱱ ᱠᱮᱭᱟ ᱱᱚᱝᱠᱟᱱ ᱡᱤᱭᱟᱹᱞᱤ ᱠᱚᱫᱚ ᱦᱭᱛᱳ ᱵᱟᱝ ᱥᱚᱨᱠᱟᱨ ᱠᱚ ᱠᱷᱚᱱ ᱛᱚ ᱵᱚᱸᱜᱟ ᱵᱳᱨᱳ ᱠᱚᱠᱚ ᱵᱟᱰᱟᱭᱟ ᱱᱩᱠᱩ ᱢᱟᱹᱱᱢᱤ ᱵᱟᱧᱪᱟᱜ ᱞᱟᱹᱜᱤᱫ ᱛᱮ ᱮᱠᱟᱞᱛᱮ ᱡᱤᱭᱟᱹᱞᱤ ᱦᱚᱸ ᱞᱟᱹᱠ ᱞᱟᱹᱠᱛᱤ ᱠᱟᱱ ᱜᱮᱭᱟ ᱢᱟᱹᱱᱢᱤ ᱦᱚᱸ ᱮᱠᱟᱞᱜᱮ ᱞᱟᱹᱠᱛᱤ ᱠᱟᱱ ᱜᱮᱭᱟ ᱦᱮᱸ ᱥᱮ ᱪᱮᱫ ᱜᱚᱝᱠᱮ
ᱦᱳᱭ ᱞᱚ ᱦᱳᱭ ᱞᱟᱹᱠᱛᱤ ᱠᱟᱱ ᱜᱮᱭᱟ ᱦᱳᱭ ᱡᱟᱦᱟᱸᱮᱠᱟ ᱜᱚᱝᱠᱮ ᱫᱟᱜ ᱵᱮᱜᱚᱨ ᱟᱵᱚ ᱵᱟᱵᱚᱱ ᱵᱟᱧᱪᱟᱣ ᱫᱟᱲᱮᱭᱟᱜᱼᱟ ᱠᱤᱱᱛᱩ ᱥᱩᱫᱷᱩ ᱜᱚᱝᱠᱮ ᱡᱩᱫᱤ ᱫᱟᱜ ᱛᱟᱦᱮᱸ ᱠᱚᱜᱼᱟ ᱾ ᱛᱟᱦᱚᱞᱮ ᱚᱱᱟ ᱪᱮᱠᱟ ᱟᱵᱚᱣᱟᱜ ᱦᱚᱸ ᱵᱟᱭ ᱥᱚᱵᱷᱟ ᱠᱮᱭᱟ ᱦᱮᱸ ᱥᱮ ᱵᱟᱝ
ᱦᱳᱭ ᱜᱚᱢᱠᱮ ᱮᱠᱟᱞ ᱥᱟᱹᱨᱤ ᱠᱟᱛᱷᱟ ᱾
ᱦᱳᱭ ᱦᱳᱭ ᱾
ᱟᱫᱚ ᱚᱱᱟ ᱛᱮᱜᱮ ᱤᱧᱤᱧ ᱾ ᱢᱚᱱᱮᱭᱟ ᱱᱩᱠᱩ ᱥᱟᱱᱟᱢ ᱞᱮᱠᱟᱱ ᱡᱤᱭᱟᱹᱞᱤ ᱠᱚᱜᱮ ᱨᱩᱠᱷᱤᱭᱟᱹ ᱠᱟᱛᱮ ᱟᱵᱚ ᱦᱚᱸ ᱪᱟᱞᱟᱜ ᱦᱩᱭᱩᱜ ᱛᱟᱵᱚᱱᱟ ᱾
ᱦᱳᱭ ᱥᱮ ᱵᱤᱨᱼ ᱵᱩᱨᱩ ᱦᱚᱸ ᱱᱟᱭᱨᱮ ᱱᱟᱯᱟᱭ ᱨᱮ ᱫᱚᱦᱚ ᱨᱮᱱᱟᱜ ᱥᱟᱱᱟᱢ ᱦᱚᱲ ᱠᱚᱜᱮ ᱡᱩᱫᱤ ᱟᱵᱚ ᱡᱩᱫᱤ ᱫᱟᱭᱤᱛᱚ ᱵᱚᱱ ᱦᱟᱛᱟᱣᱟ ᱦᱟᱛᱟᱣ ᱠᱮ ᱥᱮ ᱡᱩᱫᱤ ᱵᱚᱱ ᱠᱩᱨᱩᱢᱩᱴᱩ ᱠᱮ ᱛᱟᱦᱚᱞᱮ ᱚᱱᱟᱫᱚ ᱜᱚᱢᱠᱮ ᱟᱵᱚ ᱞᱟᱹᱜᱤᱫ ᱜᱮ ᱢᱤᱫᱴᱮᱱ ᱵᱷᱟᱹᱞᱟᱹᱭ ᱦᱩᱭ ᱠᱚᱜᱼᱟ ᱦᱮᱸ ᱥᱮ ᱵᱟᱝ
ᱦᱳᱭ ᱜᱚᱝᱠᱮ ᱮᱠᱟᱞ ᱵᱤᱨ ᱵᱩᱨᱩ ᱠᱚᱦᱚᱸ ᱟᱵᱚᱣᱟᱜ ᱢᱟ ᱟᱹᱰᱤ ᱞᱟᱹᱠᱛᱤᱭᱟᱱ ᱡᱤᱱᱤᱥ ᱠᱟᱱ ᱜᱮᱭᱟ ᱡᱟᱦᱟᱸ ᱞᱮᱠᱟ ᱡᱮᱦᱮᱛᱩ ᱱᱚᱜᱼᱚᱭ ᱥᱟᱶᱸᱦᱮᱫ ᱠᱚ ᱱᱟᱦᱟᱜ ᱱᱚᱣᱟ ᱠᱚᱫᱚ ᱱᱚᱜᱼᱚᱭ ᱫᱟᱨᱮ ᱱᱟᱹᱤ ᱠᱷᱚᱱ ᱱᱟᱦᱟᱜ ᱟᱵᱚ ᱵᱚᱱ ᱦᱟᱛᱟᱟᱣ ᱦᱟᱛᱟᱣᱫᱟ ᱟᱵᱚ ᱡᱩᱫᱤ ᱵᱚᱱ ᱢᱚᱱᱮᱭᱟ ᱱᱚᱣᱟ ᱫᱟᱨᱮ ᱜᱤᱰᱤ ᱠᱟᱜᱼᱟᱞᱮ ᱛᱟᱦᱚᱞᱮ ᱫᱚ ᱱᱟᱦᱜ ᱜᱚᱢᱠᱮ ᱚᱱᱠᱟ ᱫᱚ ᱵᱟᱭ ᱦᱩᱭᱩᱜ ᱠᱟᱱᱟ ᱱᱟᱦᱜ ᱦᱮᱸ ᱥᱮ ᱟᱢ ᱡᱩᱫᱤᱢ ᱢᱟᱜᱟ ᱟᱫᱚ ᱟᱵᱚ ᱛᱟᱭᱚᱢ ᱫᱟᱨᱟᱢ ᱡᱟᱦᱟᱸᱭ ᱯᱤᱲᱦᱤ ᱠᱚ ᱱᱟᱦᱟᱜ ᱠᱚ ᱦᱤᱡᱩᱜ ᱠᱟᱱᱟ ᱩᱱᱠᱩ ᱫᱚ ᱦᱭᱛᱳ ᱱᱚᱣᱟ ᱾ ᱥᱟᱸᱮᱫ ᱠᱚᱨᱮᱱᱟᱜ ᱦᱳᱭᱛᱳ ᱟᱱᱟᱴ ᱯᱟᱲᱟᱣ ᱫᱟᱲᱮᱭᱟ ᱠᱚ ᱜᱮᱭᱟ ᱦᱮᱸ ᱥᱮ ᱪᱮᱫ ᱜᱚᱝᱠᱮ ᱾
ᱦᱳᱭ ᱜᱚᱢᱠᱮ ᱱᱤᱦᱟᱹᱛᱤ ᱱᱤᱦᱟᱹᱛᱤ ᱾ ᱜᱚᱢᱠᱮ ᱟᱵᱚᱜ
ᱟᱵᱚ ᱱᱤᱛᱚᱜ ᱚᱠᱟᱛᱟᱵᱚᱱ ᱦᱩᱭᱩᱜᱼᱟ ᱜᱚᱢᱠᱮ, ᱾
ᱦᱳᱭ ᱥᱟᱱᱟᱢᱟᱜ ᱜᱮ ᱚᱠᱛᱚ ᱛᱟᱦᱮᱸᱱ ᱨᱮᱜᱮ ᱠᱷᱮᱴᱮᱡ ᱡᱚᱱᱩᱝ ᱢᱟ ᱾ ᱟᱨ ᱫᱟᱲᱮ ᱛᱟᱦᱮᱸ ᱮ ᱫᱟᱲᱮ ᱵᱟᱝ ᱛᱟᱦᱮᱸᱱ ᱨᱮᱫᱚ ᱜᱚᱢᱠᱮ ᱟᱫᱚᱢ ᱪᱤᱠᱟᱹᱭᱟ ᱦᱮᱸ ᱥᱮ ᱵᱟᱝ ᱾
ᱦᱳᱭ ᱜᱚᱝᱠᱮ ᱾
ᱦᱳᱭ ᱦᱳᱭ ᱟᱫᱚ ᱚᱱᱟ ᱞᱮᱠᱟᱛᱮ ᱜᱚᱢᱠᱮ ᱡᱩᱫᱤ ᱟᱵᱚ ᱡᱟᱦᱟᱸ ᱛᱤᱱᱟᱹᱜ ᱦᱚᱭᱛᱳ ᱟᱹᱛᱩ ᱴᱚᱞᱟ ᱨᱮ ᱢᱟᱡᱷᱤ ᱢᱟᱯᱟᱡᱷᱤ ᱠᱚᱵᱚᱱ ᱛᱟᱦᱮᱱ ᱠᱟᱱᱟ ᱥᱮ ᱡᱟᱦᱟᱸ ᱱᱤᱭᱟᱹ ᱦᱚᱭᱛᱳ ᱢᱤᱫᱴᱮᱱ ᱴᱚᱴᱷᱟᱨᱮ ᱥᱮ ᱢᱤᱫ ᱢᱤᱫᱴᱮᱱ ᱟᱹᱛᱩ ᱨᱮ ᱮ ᱢᱟᱺᱡᱷᱤ ᱢᱟᱯᱟᱡᱷᱤ ᱦᱟᱛᱮᱫ ᱥᱮ ᱛᱚᱞ ᱫᱚᱦᱚ ᱠᱟᱛᱮᱫ ᱜᱮᱛᱚᱵᱚᱱ ᱢᱮᱱᱟᱜ ᱵᱚᱱᱟ ᱦᱮᱸ ᱥᱮ ᱵᱟᱝ?
ᱦᱳᱭ ᱜᱚᱢᱠᱮ ᱮᱠᱟᱞ ᱾
ᱟᱫᱚ ᱜᱚᱢᱠᱮ ᱱᱤᱝᱠᱟ ᱠᱟᱛᱮ ᱜᱮ ᱡᱚᱫᱤ ᱟᱵᱚ ᱚᱱᱟ ᱢᱤᱫ ᱴᱟᱝ ᱟᱹᱛᱩ ᱛᱮ ᱢᱤᱫ ᱴᱟᱝ ᱵᱩᱨᱩ ᱡᱩᱫᱤ ᱨᱩᱠᱷᱤᱭᱟᱹ ᱫᱚ ᱦᱚ ᱠᱤᱭᱟ ᱜᱚᱢᱠᱮ, ᱢᱮᱱᱠᱷᱟᱱ ᱟᱹᱰᱤ ᱜᱚᱴᱟᱝ ᱚᱱᱠᱟ ᱵᱩᱨᱩ ᱟᱵᱚ ᱱᱤᱛᱚᱜ ᱢᱟᱹᱱᱢᱤ ᱛᱟᱞᱟᱨᱮ ᱛᱟᱦᱮᱸ ᱠᱚᱜ-ᱟ ᱦᱮᱸ ᱥᱮ ᱵᱟᱝ?
ᱦᱳᱭ ᱾ ᱮᱠᱟᱞ ᱱᱚᱣᱟ ᱫᱚ ᱱᱚᱣᱟ ᱟᱱ ᱚᱝᱠᱟᱱ ᱫᱟᱭᱤᱛᱛᱚ ᱫᱚ ᱥᱟᱱᱟᱢ ᱠᱚᱜᱮ ᱦᱟᱛᱟᱣ ᱦᱩᱭᱩᱜ ᱛᱟᱠᱚᱣᱟ ᱱᱚᱣᱟ ᱵᱤᱨ ᱵᱩᱨᱩ ᱨᱩ ᱨᱩᱠᱷᱤᱭᱟᱹ ᱨᱮ ᱪᱮᱫᱟᱜ ᱥᱮ ᱱᱚᱣᱟ ᱵᱤᱨᱵᱩᱨᱩ ᱫᱚ ᱟᱵᱚᱣᱟᱜ ᱮᱠᱟᱞ ᱟᱹᱰᱤ ᱢᱟᱨᱟᱝ ᱞᱟᱹᱠᱛᱤᱭᱟᱱ ᱡᱤᱱᱤᱥ ᱠᱟᱱᱟ ᱟᱨ, ᱤᱧ ᱧᱤᱧ ᱢᱚᱱᱮᱭᱟ ᱱᱚᱣᱟ ᱵᱤᱨ ᱵᱩᱨᱩ ᱠᱚ ᱪᱷᱟᱲᱟᱱ ᱟᱠᱟᱱ ᱟᱵᱚ ᱫᱚ ᱱᱚᱣᱟ ᱫᱷᱩᱲᱤ ᱫᱷᱟᱹᱨᱛᱤ ᱠᱷᱚᱱ ᱵᱟᱠᱷᱟᱱ ᱵᱚ ᱢᱤᱫ ᱫᱤᱱ ᱱᱟᱦᱟᱜ ᱵᱚᱱ
ᱦᱳᱭ ᱜᱚᱢᱠᱮ ᱱᱤᱦᱟᱹᱛᱤ ᱱᱤᱦᱟᱹᱛᱤ ᱟᱹᱰᱤ ᱱᱟᱯᱟᱭ ᱠᱟᱛᱷᱟ ᱜᱚᱢᱠᱮ ᱢᱮᱱ ᱜᱟᱱᱚᱜᱼᱟ ᱥᱟᱱᱟᱢ ᱦᱚᱲᱜᱮ
ᱟᱞᱮᱨᱮᱱ ᱾
ᱦᱳᱭ ᱟᱻᱟᱜ ᱢᱮᱱᱫᱟᱞᱤᱧ ᱜᱚᱢᱠᱮ ᱥᱟᱱᱟᱢ ᱦᱚᱲᱜᱮ ᱱᱤᱭᱟᱹ ᱨᱮᱱᱟᱜ ᱫᱟᱭᱤᱛᱛᱚ ᱵᱚᱱ ᱦᱟᱛᱟᱣ ᱢᱟ ᱥᱟᱱᱟᱢ ᱦᱚᱲᱜᱮ ᱨᱩᱠᱷᱤᱭᱟᱹ ᱨᱮᱱᱟᱜ ᱮᱱᱠᱷᱟᱱ ᱠᱩᱨᱩᱢᱩᱴᱩᱭ ᱢᱟᱵᱚᱱ ᱟᱵᱚ ᱥᱟᱶ ᱥᱟᱶᱛᱮᱦᱚᱸ ᱡᱟᱦᱟᱸ ᱞᱮᱠᱟ ᱡᱤᱵᱽᱼᱡᱤᱭᱟᱹᱞᱤ ᱠᱚ ᱦᱚᱸ ᱟᱵᱚ ᱥᱟᱶ ᱥᱟᱶ ᱛᱮᱵᱚᱱ ᱫᱚᱦᱚ ᱠᱚᱢᱟ ᱟᱞᱚᱵᱚᱱ ᱱᱟᱥᱟᱣ ᱛᱟᱠᱚ ᱢᱟ ᱩᱱᱠᱩᱣᱟᱜ ᱡᱤᱭᱚᱱ ᱦᱮᱸ ᱥᱮ ᱵᱟᱝ?
ᱦᱳᱭ ᱜᱚᱝᱠᱮ ᱮᱠᱟᱞ ᱚᱱᱟ ᱵᱤᱨ ᱵᱩᱨᱩ
ᱮᱠᱟᱞ ᱚᱱᱟ ᱵᱤᱨᱵᱩᱨᱩ ᱦᱚᱸ ᱩᱱᱠᱩ ᱡᱤᱭᱟᱹᱞᱤ ᱠᱚᱣᱟᱜ ᱡᱟᱦᱟᱸ ᱞᱮᱠᱟ ᱚᱲᱟᱜ ᱠᱚ ᱠᱟᱱᱟ ᱦᱳᱭ ᱦᱳᱭ ᱾ ᱜᱚᱝᱠᱮ ᱦᱮᱸ ᱢᱮᱱᱫᱟᱞᱤᱧ ᱡᱮ ᱟᱫᱚ ᱜᱚᱝᱠᱮ ᱚᱠᱛᱚ ᱠᱚᱦᱚ ᱦᱩᱭᱮᱱ
ᱤᱧ ᱫᱚ ᱱᱮᱠᱟ
ᱦᱳᱭ ᱜᱚᱝᱠᱮ ᱢᱟ ᱛᱟᱦᱚᱞᱮ ᱡᱚᱦᱟᱨ ᱜᱮ ᱾
ᱦᱳᱭ ᱡᱚᱦᱚ
ᱦᱩᱭ ᱡᱚᱦᱟᱨ ᱜᱮ ᱦᱳᱭ